ᱦᱮᱞᱳ ᱜᱚᱝᱠᱮ᱾ ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱚᱻ ᱟᱹᱞᱤᱧᱟᱜ ᱨᱚᱲ ᱵᱮᱱ ᱟᱸᱡᱚᱢ ᱧᱟᱢ ᱮᱫᱟ?
ᱦᱮᱸ ᱟᱸᱡᱚᱢ ᱫᱟᱹᱧ, ᱟᱵᱮᱱ ᱟᱵᱤᱱᱟᱜ ᱵᱮᱱ ᱟᱸᱡᱚᱢ ᱮᱫᱟ?
ᱦᱩᱸ ᱜᱚᱝᱠᱮ ᱟ ᱟᱹᱞᱤᱧᱟᱜ ᱨᱚᱲ ᱞᱤᱧ ᱟᱸᱡᱚᱢ ᱧᱟᱢ ᱮᱫᱟ᱾
ᱦᱮᱸ ᱴᱷᱤᱠ ᱛᱟᱯᱚᱨᱮ ᱱᱟᱯᱟᱭ ᱵᱟᱲᱟ ᱜᱮᱭᱟᱵᱤᱱ ᱥᱮ?
ᱦᱮᱸ ᱱᱟᱯᱟᱭ ᱵᱟᱲᱟ ᱜᱮ᱾
ᱦᱩᱸ᱾
ᱚᱲᱟᱜ ᱠᱚᱨᱮ ᱪᱮᱫ ᱞᱮᱠᱟ ᱱᱟᱯᱟᱭ ᱵᱟᱲᱟ ᱜᱮ?
ᱦᱮᱸ ᱟᱞᱮ ᱫᱚ ᱥᱟᱱᱟᱢ ᱠᱚᱜᱮ ᱦᱟᱸᱜ ᱱᱤᱛᱚᱜ ᱫᱚ ᱚᱲᱟᱜ ᱠᱚ ᱡᱚᱛᱚᱜᱮ ᱱᱟᱯᱟᱭ ᱵᱟᱲᱟ ᱜᱮ ᱦᱟᱸᱜ ᱢᱮᱱᱟᱜ ᱞᱮᱭᱟ᱾
ᱟᱞᱮ ᱦᱚᱸ ᱜᱚᱝᱠᱮ ᱪᱟᱸᱫ ᱵᱚᱸᱜ ᱫᱟᱭᱟ ᱫᱩᱞᱟᱹᱲ ᱛᱮ ᱱᱤᱛᱚᱜ ᱫᱚ ᱦᱚᱸ ᱱᱟᱯᱟᱭ ᱵᱟᱲᱟᱜ ᱜᱮ ᱢᱮᱱᱟᱜ ᱟᱠᱟᱫ ᱞᱮᱭᱟ᱾
ᱦᱮᱸ ᱟᱨ ᱛᱟᱯᱚᱨᱮ ᱦᱮᱸ ᱦᱮᱸ ᱦᱮᱸ ᱦᱮᱸ ᱦᱮᱸ ᱤᱱᱟᱹ ᱜᱮᱞᱤᱧ ᱞᱟᱹᱭᱫᱟ ᱟᱹᱞᱤᱧ ᱦᱚᱸ᱾
ᱦᱩᱸ ᱟᱪᱪᱷᱟ ᱛᱟᱦᱚᱞᱮ ᱨᱚᱦᱚᱭ ᱠᱚᱫᱚ ᱛᱤᱱᱟᱹᱜ ᱡᱷᱟᱹᱞ ᱯᱮ ᱤᱫᱤ ᱠᱮᱫᱮᱫ ᱛᱟᱵᱚᱱᱟ?
ᱨᱚᱦᱚᱭ ᱠᱚᱫᱚ ᱦᱟᱸᱜ ᱚᱱᱠᱟ ᱫᱚ ᱪᱷᱩᱴᱟᱹᱣ ᱦᱩᱭᱠᱟᱱ ᱜᱮᱭᱟ ᱦᱟᱸᱜ ᱟᱹᱰᱤ ᱠᱩᱨᱩᱢᱩᱴᱩ ᱜᱮ᱾
ᱟᱪᱷᱟ ᱪᱪᱷᱟ ᱪᱷᱟ᱾
ᱦᱮᱸ ᱛᱟᱯᱚᱨᱮ ᱢᱤᱫᱴᱤᱡ ᱫᱚ ᱦᱟᱸᱜ ᱡᱟᱦᱟᱸ ᱵᱟᱹᱭᱦᱟᱹᱲ ᱵᱚᱱ ᱢᱮᱛᱟᱣᱟᱜ ᱠᱟᱱᱟ᱾
ᱦᱮᱸ ᱾
ᱚᱱᱟ ᱠᱚᱫᱚ ᱦᱟᱸᱜ ᱯᱨᱟᱭ ᱥᱟᱹᱛ ᱥᱟᱹᱛᱟᱹᱜ ᱠᱟᱱ ᱱᱤᱛᱚᱜ ᱫᱚ ᱦᱟᱸᱜ ᱚᱱᱟ ᱜᱷᱩᱴᱩ ᱠᱚ ᱥᱮ ᱦᱟᱸᱜ ᱚᱱᱟ ᱵᱟᱹᱫ ᱟᱞᱮ ᱫᱚᱞᱮ ᱢᱮᱛᱟ ᱠᱚᱣᱟ ᱚᱱᱟ ᱠᱚᱦᱚᱸ ᱵᱟᱟᱹᱠᱤ ᱧᱚᱜ ᱜᱮᱭᱟ, ᱦᱩᱸ
ᱟᱫᱚ ᱜᱚᱝᱠᱮ ᱞᱟᱹᱭ ᱫᱟᱞᱤᱧ ᱢᱟᱱᱮ ᱨᱚᱦᱚᱭ ᱡᱮᱦᱮᱛᱩ ᱯᱮ ᱮᱛᱚᱦᱚᱵ ᱟᱹᱜᱩ ᱟᱠᱟᱫᱟ ᱢᱟᱱᱮ ᱟᱫᱚ ᱫᱟᱜ ᱨᱮᱱᱟᱜ ᱵᱮᱵᱚᱥᱛᱷᱟ ᱫᱚ ᱪᱮᱫ ᱞᱮᱠᱟ ᱞᱟᱛᱟᱨ ᱠᱷᱚᱱ ᱫᱟᱜ ᱯᱮ ᱨᱟᱠᱟᱵ ᱞᱮᱫᱟ ᱥᱮ ᱥᱮᱨᱢᱟ ᱫᱟᱜ ᱛᱮᱜᱮ?
ᱢᱟᱱᱮ ᱞᱟᱛᱟᱨ ᱠᱷᱚᱱᱟᱜ ᱫᱟᱜ ᱨᱟᱠᱟᱵ ᱨᱮᱱᱟᱜ ᱱᱚᱛᱮ ᱫᱚ ᱚᱱᱠᱟ ᱥᱮᱨᱚᱠᱚᱢ ᱠᱳᱱᱳ ᱯᱩᱸᱡᱤᱭ ᱵᱟᱹᱱᱩᱜᱼᱟ ᱚᱱᱠᱟᱱᱟᱜ ᱦᱮᱸ, ᱟᱫᱚ ᱥᱮᱨᱢᱟ ᱡᱟᱹᱲᱤ ᱨᱮᱱᱟᱜ ᱟᱥᱟ ᱵᱷᱚᱨᱥᱟ ᱨᱮᱜᱮ ᱦᱟᱸᱜ ᱡᱚᱛᱚ ᱦᱚᱲ ᱱᱚᱣᱟ ᱠᱚᱨᱮᱱ ᱫᱚ ᱚᱱᱠᱟ ᱢᱮᱱᱟᱜ ᱠᱚᱣᱟ᱾ ᱢᱮᱱᱠᱷᱟᱱ ᱥᱮᱨᱢᱟ ᱡᱟᱹᱲᱤ ᱴᱷᱤᱠ ᱴᱷᱟᱠ ᱫᱚ ᱦᱟᱸᱜ ᱵᱟᱭ ᱦᱩᱭᱩᱜ ᱠᱟᱱᱟᱭ ᱦᱮᱸ᱾ ᱟᱫᱚ ᱛᱟᱣ ᱤᱱᱠᱟᱹᱜᱮ ᱦᱟᱸᱜ ᱡᱟᱦᱟᱸ ᱞᱮᱠᱟ ᱜᱮ ᱚᱱᱠᱟ ᱦᱩᱭ ᱜᱚᱫᱚᱜ ᱠᱟᱱᱟ ᱫᱟᱜ ᱤᱱᱟᱹᱜᱮ, ᱛᱟᱯᱚᱨᱮ ᱱᱤᱛᱚᱜ ᱢᱟ ᱦᱟᱸᱜ ᱴᱮᱠᱴᱚᱨ ᱯᱷᱮᱠᱴᱚᱨ ᱥᱮᱴᱮᱨ ᱠᱟᱱᱟ ᱥᱮ ᱱᱮᱛᱟᱨ ᱫᱚ ᱦᱮᱸ ᱫᱟᱜ ᱜᱚᱫᱚ ᱠᱚ ᱠᱷᱟᱡ ᱥᱮ ᱴᱟᱠᱴᱟᱨ ᱴᱟᱠᱴᱟᱨ ᱠᱟᱛᱮ ᱠᱚ ᱥᱤ ᱜᱚᱫ ᱫᱟ ᱟᱨ ᱠᱚ ᱨᱚᱦᱚᱭ ᱜᱚᱫ ᱫᱟ ᱚᱱᱠᱟ ᱦᱩᱸ
ᱟᱫᱚ ᱜᱚᱝᱠᱮ ᱟᱞᱮ ᱥᱮᱫ ᱦᱚᱸ ᱢᱟ ᱫᱟᱜ ᱫᱚ ᱟᱹᱣᱨᱤ ᱫᱟᱜ ᱟᱞᱮ ᱨᱚᱦᱚᱭ ᱫᱚ ᱢᱤᱫ ᱠᱟᱹᱴᱤᱡ ᱦᱚᱸ ᱟᱹᱣᱨᱤ ᱞᱮ ᱨᱚᱦᱚᱭᱟ᱾ ᱦᱮᱸ ᱥᱮ ᱟᱫᱚ ᱚᱱᱟ ᱜᱮᱞᱮ ᱩᱭᱦᱟᱹᱨ ᱪᱤᱱᱛᱟᱹ ᱟᱠᱟᱫᱟ ᱛᱤᱥᱮ ᱪᱟᱸᱫᱳ ᱵᱚᱸᱜᱟᱭ ᱫᱟᱜ ᱟᱞᱮ ᱠᱟᱱᱟᱭ ᱛᱟᱨᱯᱚᱨᱮ ᱨᱚᱦᱚᱭ ᱠᱚ ᱮᱛᱚᱦᱚᱵ ᱦᱩᱭᱩᱜ-ᱟ, ᱦᱮᱸ ᱥᱮ ᱵᱟᱝ ᱟᱫᱚ ᱟᱫᱚ ᱞᱟᱛᱟᱨ ᱥᱮ ᱫᱟᱜ ᱨᱮᱱᱟᱜ ᱨᱟᱠᱟᱵ ᱨᱮᱱᱟᱜ ᱵᱮᱵᱚᱥᱛᱟ ᱦᱚᱸ ᱢᱮᱱᱟᱜ-ᱟ, ᱵᱮᱥᱤ ᱫᱚ ᱵᱟᱝ ᱨᱮᱦᱚᱸ ᱠᱚᱢ ᱠᱚᱢ ᱫᱚ ᱢᱮᱱᱟᱜ ᱜᱮ ᱛᱟᱞᱮᱭᱟ ᱵᱟᱝ ᱞᱟᱹᱭ ᱞᱮᱠᱟ ᱫᱚ ᱵᱟᱝ᱾ ᱟᱫᱚ ᱪᱮᱫ ᱤᱧ ᱞᱟᱹᱭᱟ ᱜᱚᱝᱠᱮ ᱞᱟᱹᱭ ᱫᱟᱠᱚ ᱮᱠᱷᱚᱱᱳ ᱪᱟᱸᱫᱳ ᱢᱮᱱᱟᱜ ᱜᱮᱭᱟ, ᱛᱟᱯᱚᱨᱮ ᱪᱟᱸᱫᱳ ᱵᱟᱭ ᱢᱩᱪᱟᱹᱫ ᱦᱚᱫ ᱠᱟᱱᱟ ᱛᱚ ᱡᱩᱫᱤ ᱚᱱᱟ ᱠᱷᱟᱹᱛᱤᱨ ᱛᱮ ᱡᱩᱫᱤ ᱵᱟᱭ ᱫᱟᱜ ᱟᱵᱚᱱᱟ ᱮᱱᱠᱷᱟᱱ ᱞᱟᱛᱟᱨ ᱥᱮᱫ ᱫᱟᱜ ᱨᱟᱠᱟᱵ ᱠᱟᱛᱮ ᱵᱚᱱ ᱨᱚᱦᱚᱭᱟ᱾
ᱦᱩᱸ ᱦᱩᱸ ᱦᱩᱸ ᱦᱩᱸ ᱦᱩᱸ ᱦᱩᱸ ᱾
ᱟᱫᱚ ᱜᱚᱝᱠᱮ ᱨᱚᱦᱚᱭ ᱞᱟᱹᱜᱤᱫ ᱥᱮ ᱡᱚᱢ ᱞᱟᱹᱜᱤᱫ ᱛᱮᱫᱚ ᱵᱚᱱ ᱞᱟᱹᱭᱫᱟ ᱦᱳᱲᱳ ᱦᱮᱸᱥᱮ ᱛᱟᱦᱚᱞᱮ ᱟᱨ ᱩᱛᱩ ᱠᱚᱫᱚ ᱪᱮᱫ ᱠᱚᱯᱮ ᱨᱚᱦᱚᱭᱟ ᱛᱟᱦᱚᱞᱮ?
ᱩᱛᱩ ᱠᱚᱫᱚ ᱦᱟᱸᱜ ᱥᱚᱵᱽᱡᱤ ᱞᱮᱠᱟᱛᱮ ᱡᱟᱦᱟᱸ ᱛᱤᱱᱟᱹᱜ ᱦᱟᱸᱜ ᱢᱟᱱᱮ ᱩᱯᱨᱩᱢ ᱢᱮᱱᱟᱜ-ᱟ ᱦᱮᱸ ᱥᱚᱵᱽᱡᱤ ᱞᱮᱠᱟᱛᱮ ᱡᱟᱦᱟᱸ ᱛᱤᱱᱟᱹᱜ ᱢᱟᱱᱮ ᱟᱵᱚᱣᱟᱜ ᱵᱟᱰᱟᱭ ᱢᱮᱱᱟᱜ-ᱟ ᱚᱱᱟ ᱠᱚᱫᱚ ᱦᱟᱸᱜ ᱱᱚᱛᱮ ᱫᱚ ᱯᱨᱟᱭ ᱡᱚᱛᱚ ᱜᱮ ᱦᱟᱸᱜ ᱵᱚᱱ ᱡᱚᱛᱚ ᱜᱮ ᱦᱟᱸᱜ ᱪᱟᱥ ᱦᱩᱭᱩᱜ-ᱟ ᱱᱚᱛᱮ ᱫᱚ ᱦᱮᱸ᱾ ᱮᱸ ᱱᱤᱡᱮ ᱡᱚᱢ ᱚᱲᱟᱜ ᱠᱚᱨᱮ ᱡᱚᱢ ᱞᱟᱹᱜᱤᱫ ᱦᱚᱸ ᱪᱟᱥ ᱦᱩᱭᱩᱜ-ᱟ, ᱥᱟᱸᱣᱛᱮ ᱵᱟᱡᱟᱨ ᱠᱚᱨᱮ ᱴᱟᱠᱟ ᱢᱟᱱᱮ ᱠᱤᱪᱷᱩ ᱨᱳᱡᱽᱜᱟᱨ ᱵᱟᱲᱟ ᱠᱚ ᱚᱱᱟ ᱠᱚᱛᱮ ᱦᱩᱭᱩᱜ-ᱟ ᱛᱚ ᱦᱮᱸ ᱴᱟᱠᱟ ᱯᱩᱭᱥᱟᱹ ᱠᱚ ᱡᱟ ᱩᱰᱟᱹᱝ ᱦᱤᱡᱩᱜ-ᱟ, ᱚᱱᱟ ᱵᱟᱡᱟᱨ ᱥᱮᱫ ᱦᱚᱸ᱾ ᱟᱠᱷᱨᱤᱧ ᱵᱟᱠᱨᱟ ᱤᱫᱤ ᱤᱫᱤ ᱦᱩᱭᱩᱜ ᱦᱩᱭᱩᱜ ᱜᱮᱭᱟ ᱾
ᱚ ᱚ ᱾
ᱟᱨ ᱜᱚᱝᱠᱮ ᱱᱤᱛᱚᱜ ᱟᱞᱮ ᱦᱚᱸ ᱱᱤᱝᱠᱟᱹ ᱜᱮ ᱜᱷᱩᱴᱩ ᱠᱚᱨᱮᱱᱟᱜ ᱫᱚ ᱢᱟᱱᱮ ᱥᱚᱵᱽᱡᱤ ᱟᱱᱟᱡ ᱠᱚᱫᱚ ᱨᱚᱦᱚᱭᱚᱜ ᱜᱮᱭᱟ ᱾ ᱟᱫᱚ ᱟᱠᱷᱨᱤᱧ ᱵᱟᱲᱟ ᱞᱮᱠᱟ ᱛᱮᱫᱚ ᱵᱟᱝ, ᱟᱫᱚ ᱱᱤᱡᱮ ᱡᱚᱢ ᱞᱟᱹᱜᱤᱫ ᱥᱮ ᱞᱮᱜᱟᱜ ᱜᱮᱞᱮ ᱨᱚᱦᱚᱭ ᱵᱟᱲᱟᱭᱟ ᱾
ᱦᱩᱸ ᱟᱫᱚ ᱟᱞᱮ ᱫᱚ ᱦᱮᱸ ᱟᱨ ᱟᱫᱚ ᱟᱞᱮ ᱫᱚ ᱦᱟᱸᱜ ᱢᱟᱱᱮ ᱟᱠᱷᱨᱤᱧ ᱫᱚ ᱟᱠᱷᱨᱤᱧ ᱨᱮᱦᱚᱸ ᱞᱮ ᱦᱟᱸᱜ, ᱟᱫᱚ ᱱᱚᱣᱟ ᱛᱚ ᱟᱞᱮ ᱥᱩᱨ ᱠᱚᱨᱮ ᱥᱮ ᱞᱳᱠᱟᱞ ᱠᱚᱨᱮ ᱦᱟᱸᱜ ᱚᱱᱮ ᱦᱩᱭᱩᱜ ᱜᱮᱭᱟ ᱦᱟᱴ ᱵᱟᱡᱟᱨ᱾ ᱢᱮᱱᱠᱷᱟᱱ ᱚᱱᱠᱟ ᱫᱚ ᱦᱟᱸᱜ ᱦᱟᱴ ᱵᱟᱡᱟᱨ ᱫᱚ ᱵᱟᱝ ᱦᱩᱭᱩᱜ-ᱟ, ᱛᱚ ᱞᱟᱹᱴᱩ ᱵᱟᱡᱟᱨ ᱫᱚ ᱠᱚᱫᱚ ᱵᱟᱝ ᱦᱩᱭᱩᱜ-ᱟ᱾
ᱦᱚᱭᱛᱚ ᱟᱹᱵᱤᱱ ᱡᱟᱦᱟᱸᱱᱟᱜ ᱜᱮ ᱦᱟᱸᱜ ᱵᱤᱱ ᱪᱟᱥ ᱟᱠᱟᱫᱟ ᱱᱚᱰᱮ ᱵᱟᱨ ᱵᱚᱥ ᱛᱟ ᱚᱰᱚᱠᱮᱱ ᱛᱟᱹᱵᱮᱱᱟ ᱦᱮᱸ ᱚᱱᱟ ᱵᱮᱱ ᱤᱫᱤ ᱠᱟᱛᱮ ᱱᱚᱰᱮ ᱫᱚ ᱦᱚᱭᱛᱚ ᱚᱱᱟ ᱪᱟᱵᱟᱭᱱᱟ, ᱠᱤᱱᱛᱩ ᱡᱚᱠᱷᱚᱱ ᱟᱹᱰᱤ ᱰᱷᱮᱨ ᱵᱮᱱ ᱪᱟᱥ ᱟᱥᱮ ᱩᱱ ᱫᱚ ᱦᱟᱸᱜ ᱱᱚᱣᱟ ᱠᱚᱨᱮ ᱫᱚ ᱩᱱᱟᱹᱜ ᱫᱚ ᱵᱟᱭ ᱪᱟᱵᱟ ᱞᱟᱹᱜᱤᱫᱚᱜ-ᱟ, ᱚᱱᱟ ᱵᱟᱠᱷᱨᱟ ᱠᱟᱹᱴᱤᱡ ᱥᱟᱹᱜᱤᱧ ᱤᱫᱤ ᱞᱮᱭᱟ ᱤᱱᱟᱹ ᱜᱮ ᱦᱟᱸᱜ ᱠᱟᱹᱴᱤᱡ ᱟᱞᱮᱭᱟᱜ ᱫᱚ ᱯᱨᱚᱵᱞᱮᱢ ᱦᱩᱭᱩᱜ ᱛᱟᱞᱮᱭᱟ ᱾ ᱛᱟᱨᱯᱚᱨᱮ ᱟᱫᱚ ᱱᱤᱛᱚᱜ ᱫᱚ ᱜᱟᱹᱰᱤ ᱠᱚ
ᱢᱟᱨᱮ ᱠᱮᱫᱟᱢ ᱟᱫᱚ ᱞᱟᱹᱭᱫᱟᱢ, ᱢᱟᱱᱮ ᱱᱚᱝᱠᱟ ᱯᱮ ᱪᱟᱥ ᱵᱟᱲᱟᱭᱟ᱾ ᱛᱟᱦᱚᱞᱮ ᱵᱮᱥᱤᱨ ᱵᱷᱟᱜᱽ ᱜᱮ ᱛᱟᱦᱚᱞᱮ ᱠᱤᱨᱤᱧ ᱫᱚ, ᱯᱮ ᱠᱤᱨᱤᱧᱟ ᱥᱮ ᱪᱮᱫ ᱛᱟᱦᱚᱞᱮ ᱥᱚᱵᱽᱡᱤ ᱠᱚᱫᱚ?
ᱥᱚᱵᱽᱡᱤ ᱠᱚᱫᱚ ᱦᱟᱸᱜ ᱟᱞᱮ ᱫᱚ ᱠᱤᱨᱤᱧ ᱫᱚ ᱦᱟᱸᱜ ᱵᱟᱞᱮ ᱠᱤᱨᱤᱧᱟ, ᱛᱟᱨᱯᱚᱨᱮ ᱦᱟᱸᱜ ᱟᱫᱚ ᱧᱮᱞ ᱵᱤᱱ ᱦᱮᱸ ᱡᱮ, ᱟᱛᱩ ᱨᱮᱱ ᱦᱟᱸᱜ ᱡᱮ ᱡᱚᱛᱚ ᱜᱮᱠᱚ ᱪᱟᱥᱟ, ᱚᱱᱠᱟ ᱢᱟ ᱦᱟᱸᱜ ᱵᱟᱝ ᱠᱟᱱᱟ, ᱦᱮᱸ ᱦᱮᱸ ᱟᱫᱚ᱾ ᱮ ᱛᱟᱹᱣ ᱯᱨᱟᱭ ᱡᱚᱛᱚ ᱦᱚᱲ ᱞᱮᱠᱟ ᱜᱮᱠᱚ, ᱪᱟᱥᱟ ᱪᱟᱥ ᱫᱚ ᱦᱮᱸ᱾ ᱠᱤᱪᱷᱩ ᱜᱟᱱ ᱠᱚ ᱪᱟᱥᱟ ᱠᱤᱪᱷᱩ ᱜᱟᱱ ᱫᱚ ᱦᱟᱸᱜ ᱵᱟᱝᱠᱚ ᱪᱟᱥ ᱜᱮᱭᱟ, ᱚᱱᱟ ᱠᱷᱟᱹᱛᱤᱨ ᱨᱮᱜᱮ ᱦᱮᱸ᱾
ᱟᱫᱚ ᱜᱚᱝᱠᱮ ᱟᱯᱮ ᱚᱲᱟᱜ ᱠᱷᱚᱱᱟᱜ ᱥᱮ, ᱟᱢᱟᱜ ᱟᱛᱳ ᱠᱷᱚᱱᱟᱜ ᱵᱤᱨ ᱵᱩᱨᱩ ᱫᱚ, ᱛᱤᱱᱟᱹᱜ ᱥᱟᱹᱜᱤᱧ ᱨᱮ ᱢᱮᱱᱟᱜ ᱛᱟᱢ ᱛᱮ?
ᱮᱸ ᱱᱚᱸᱰᱮ ᱠᱷᱚᱱᱟᱜ ᱫᱚ, ᱢᱟᱱᱮ ᱵᱤᱨ ᱵᱩᱨᱩ ᱛᱮ ᱦᱟᱸᱜ ᱜᱚᱴᱟ ᱜᱮ ᱮᱥᱮᱫ ᱢᱮᱱᱟᱜ ᱞᱮᱭᱟ᱾ ᱦᱮᱸ, ᱦᱮᱸ ᱵᱤᱨ ᱵᱩᱨᱩ ᱛᱮ, ᱮᱥᱮᱫ ᱢᱮ ᱞᱮᱭᱟ ᱟᱨ ᱵᱤᱨ ᱵᱩᱨᱩ ᱢᱟᱱᱮ ᱵᱮᱱ ᱵᱩᱡᱷᱟᱹᱣ ᱫᱟᱲᱮᱭᱟᱜ ᱠᱟᱱ ᱜᱮᱭᱟ, ᱡᱷᱟᱨᱱᱟ ᱦᱚᱸ ᱛᱟᱦᱮᱸᱱ ᱠᱟᱱ ᱜᱮᱭᱟ ᱦᱟᱸᱜ ᱦᱮᱸ ᱛᱟᱦᱚᱞᱮ ᱜᱟᱰᱟ ᱡᱷᱟᱨᱱᱟ ᱠᱷᱚᱱ ᱜᱮ ᱦᱟᱸᱜ ᱚᱱᱟ ᱜᱟᱰᱟ-ᱢᱩᱰᱩ ᱠᱚ, ᱡᱟᱦᱟᱸ ᱦᱟᱸᱜ ᱞᱟᱹᱴᱩ ᱠᱚᱫᱚ ᱞᱟᱹᱴᱩᱣᱟᱜ ᱫᱚ ᱵᱟᱹᱱᱩᱜ ᱨᱮᱦᱚᱸ ᱡᱟᱠ ᱦᱩᱰᱤᱧ ᱢᱟᱪᱷᱟ ᱜᱟᱰᱟ, ᱜᱟᱰᱟ ᱠᱚᱫᱚ ᱜᱟᱰᱟ ᱦᱮᱸ, ᱦᱮᱸ ᱤᱱᱠᱟᱹ ᱫᱚ ᱢᱮᱱᱟᱜ ᱜᱮᱭᱟ ᱾ᱫᱟᱜ ᱩᱱᱟᱹᱜ ᱦᱟᱸᱜ ᱚᱥᱩᱵᱤᱫᱟ ᱠᱚᱫᱚ ᱵᱟᱝ ᱦᱩᱭᱩᱜ ᱛᱟᱞᱮᱭᱟ, ᱦᱟᱸᱜ ᱚᱱᱠᱟ ᱫᱚ᱾
ᱦᱳᱭ, ᱦᱳᱭ ᱟᱫᱚ ᱜᱚᱝ ᱠᱮ ᱞᱟᱹᱭ ᱫᱟᱞᱤᱧ ᱡᱮᱦᱮᱛᱩ, ᱵᱤᱨ ᱵᱩᱨᱩ ᱛᱟᱞᱟ ᱨᱮᱜᱮ ᱢᱮᱱᱟᱜ ᱟᱠᱟᱫ ᱵᱤᱱᱟ, ᱢᱟᱱᱮ ᱵᱩᱨᱩ ᱠᱚ ᱢᱮᱱᱟᱜ ᱠᱟᱫᱟ ᱥᱮ, ᱵᱤᱨ ᱦᱚᱸ ᱢᱮᱱᱟᱜ ᱟᱠᱟᱫᱟ, ᱵᱤᱨ ᱨᱮᱱᱟᱜ ᱡᱟᱦᱟᱸ ᱟᱵᱚ ᱱᱤᱛᱚᱜ ᱫᱟᱨᱮ ᱯᱟᱞᱦᱟ ᱠᱚ ᱥᱮ ᱫᱟᱨᱮ ᱠᱚ ᱫᱟᱨᱮ ᱱᱟᱲᱤ ᱠᱚ ᱢᱮᱱᱟᱜ-ᱟ᱾ ᱟᱥᱛᱮ ᱟᱥᱛᱮ ᱢᱟ ᱩᱡᱟᱹᱨ ᱤᱫᱤᱜ ᱠᱟᱱᱟ, ᱚᱱᱟ ᱩᱡᱟᱹᱨ ᱤᱫᱤ ᱨᱮᱱᱟᱜ ᱚᱡᱮ ᱥᱟᱠᱟᱢ ᱫᱚ ᱛᱟᱦᱚᱞᱮ ᱪᱮᱫ ᱠᱟᱱ ᱛᱟᱵᱚᱱᱟ᱾ ᱠᱟᱹᱴᱤᱡ ᱞᱟᱹᱭᱟᱹᱧ ᱢᱮᱥᱮ ᱢᱟ?
ᱮᱜ ᱱᱚᱜ ᱡᱮ ᱱᱚᱣᱟ ᱠᱚᱫᱚ ᱮᱸ ᱱᱤᱡᱮ ᱴᱷᱮᱱ ᱠᱟᱱᱟ ᱢᱤᱫᱴᱮᱡ, ᱱᱤᱡᱮ ᱢᱚᱱᱮ ᱨᱮᱱᱟᱜ ᱢᱤᱫᱴᱤᱡ ᱡᱤᱱᱤᱥ ᱠᱟᱱᱟ ᱦᱮᱸ ᱟᱹᱵᱤᱱ ᱡᱩᱫᱤᱵᱤᱱ ᱢᱮᱱᱟ, ᱡᱮ ᱱᱚᱣᱟ ᱫᱚ ᱟᱹᱞᱤᱧ ᱞᱤᱧ ᱩᱡᱟᱹᱲᱟ᱾ ᱛᱟᱦᱞᱮ ᱵᱮᱱ ᱩᱡᱟᱹᱲ ᱜᱮᱭᱟ, ᱦᱮᱸ ᱢᱟᱱᱮ ᱚᱱᱟ ᱫᱚ ᱦᱟᱸᱜ ᱮᱠᱞᱟ ᱫᱚ ᱦᱟᱸᱜ ᱦᱳᱭᱛᱳ ᱵᱟᱹᱞᱤᱧ ᱢᱮᱱ ᱪᱚᱭᱫᱟ᱾ ᱡᱚᱛᱚ ᱦᱚᱲᱟᱜ ᱜᱮ ᱦᱮᱸ ᱡᱚᱛᱚ ᱦᱚᱲᱟᱜ ᱜᱮ, ᱟᱯᱱᱟᱨ ᱢᱮᱱᱛᱮ ᱫᱚᱦᱚᱭ ᱦᱩᱭᱩᱜ-ᱟ᱾
ᱦᱳᱭ ᱦᱳᱭ᱾
ᱡᱮᱢᱚᱱ ᱚᱲᱟᱜ ᱠᱚᱨᱮ ᱩᱞ ᱫᱟᱨᱮ ᱛᱟᱦᱮᱱᱟ, ᱡᱟᱦᱟᱱᱟᱜ ᱚᱱᱠᱟ ᱫᱟᱨᱮ ᱛᱟᱦᱮᱱᱟ ᱡᱚᱢ ᱡᱤᱱᱤᱥ ᱚᱱᱟ ᱡᱮᱢᱚᱱ ᱟᱯᱱᱟᱨ ᱢᱚᱫᱽᱫᱷᱮ ᱡᱚᱛᱚᱱ ᱠᱟᱛᱮ ᱵᱚᱱ ᱫᱚᱦᱚ ᱠᱟᱜ-ᱟ, ᱥᱮ ᱚᱱᱠᱟ ᱡᱩᱫᱤ ᱡᱚᱛᱚᱱ ᱫᱚᱦᱚ ᱠᱟᱜ ᱦᱩᱭᱩᱜ-ᱟ, ᱛᱟᱦᱞᱮ ᱵᱮᱥ ᱵᱩᱡᱷᱟᱹᱜ-ᱟ ᱦᱮᱸ ᱠᱚᱭᱚᱜ ᱵᱟᱲᱟ᱾ ᱦᱩᱸ ᱛᱟᱯᱚᱨᱮ ᱚᱸᱰᱮᱱᱟᱜ
ᱟᱫᱚ ᱜᱚᱝᱠᱮ ᱟᱵᱚ ᱢᱟᱧ ᱧᱮᱞ ᱫᱟ, ᱱᱤᱛᱚᱜ ᱡᱟᱦᱟᱸ ᱵᱤᱨ ᱵᱩᱨᱩ ᱩᱡᱟᱹᱨ ᱨᱮᱱᱟᱜ ᱤᱧ ᱫᱚ, ᱚᱡᱮ ᱥᱟᱠᱟᱢ ᱛᱮᱫᱚᱧ ᱧᱮᱞᱫᱟ ᱡᱮᱢᱚᱱ ᱡᱟᱦᱟᱸ ᱯᱞᱟᱥᱴᱤᱠ ᱠᱚᱥᱮ ᱯᱚᱞᱤᱛᱤᱱ ᱠᱚᱵᱚᱱ ᱟᱹᱜᱩᱭᱫᱟ, ᱚᱱᱟᱛᱮᱦᱚᱸᱛᱚ ᱢᱟᱱᱮ ᱯᱨᱚᱠᱤᱛᱤ ᱥᱮ ᱚᱱᱟ ᱠᱟᱹᱴᱤᱡ ᱫᱩᱥᱚᱱᱚᱜ ᱠᱟᱱᱟ ᱥᱮ᱾
ᱦᱩᱸ, ᱦᱩᱸ, ᱫᱩᱥᱚᱱᱚᱜ ᱠᱟᱱᱟ ᱟᱨ ᱫᱩᱥᱚᱱ ᱦᱚᱸ ᱛᱟᱨᱯᱚᱨᱮ, ᱟᱨ ᱚᱠᱚᱭ ᱠᱚᱫᱚ ᱛᱟᱨᱯᱚᱨᱮ ᱦᱟᱸᱜ ᱵᱤᱨ ᱵᱩᱨᱩ ᱢᱟᱱᱮ ᱵᱮᱱ ᱵᱩᱡᱽ ᱫᱟ, ᱦᱟᱸᱜ ᱢᱟᱛᱠᱚᱢ ᱠᱩᱸᱤᱰᱤ ᱦᱟᱸᱜ ᱚᱱᱠᱟ ᱫᱟᱨᱮ ᱫᱚ ᱢᱮᱱᱟᱜ ᱜᱮᱭᱟ ᱥᱮ᱾ ᱛᱮ ᱚᱱᱟ ᱚᱱᱮ ᱚᱱᱟ ᱚᱠᱛᱚ ᱫᱚ, ᱵᱤᱨ ᱠᱚᱨᱮ ᱥᱮᱸᱜᱮᱞ ᱦᱚᱸᱠᱚ ᱞᱟᱜᱟᱣ ᱜᱚᱫᱟᱜ ᱠᱟᱱᱟ ᱡᱟᱦᱟᱸᱭ ᱠᱚᱫᱚ, ᱦᱮᱸ ᱟᱨ ᱚᱠᱚᱭ ᱫᱚ ᱦᱳᱭᱛᱳ ᱚᱝᱠᱟ ᱯᱩᱸᱜᱤ ᱠᱚᱠᱚ ᱧᱩ ᱜᱚᱫ ᱧᱩ ᱜᱚᱫᱮᱫ ᱜᱮᱭᱟ, ᱦᱟᱸᱜ ᱦᱮᱸ ᱵᱟᱡᱟᱨ ᱠᱚᱥᱮᱫ ᱚᱱᱟ ᱦᱚᱨ ᱨᱟᱥᱛᱟ ᱫᱷᱟᱨᱮ ᱠᱚᱛᱮ, ᱟᱥᱟ ᱡᱟᱣᱟ ᱟᱥᱟ ᱡᱟᱣᱟᱭᱮᱫ ᱜᱮᱭᱟ, ᱠᱚ ᱦᱚᱲ ᱠᱚ ᱦᱚᱳᱭᱛᱳ ᱚᱠᱚᱭ ᱯᱩᱸᱜᱤ ᱧᱩ ᱠᱟᱛᱮᱫ ᱩᱱᱤ ᱢᱟᱪᱤᱥ ᱮ ᱫᱷᱚᱨᱟᱣ ᱠᱮᱫᱟᱭ, ᱫᱮᱣᱥᱟᱞᱟᱭ ᱟᱨᱚ ᱛᱮ ᱦᱟᱸᱜ ᱵᱷᱩᱞᱛᱮ ᱚᱱᱟ ᱤᱭᱟᱹ ᱫᱷᱟᱨᱮ ᱥᱮᱡ ᱪᱟᱯᱟᱫ ᱜᱚᱫ ᱠᱟᱫᱟᱭ, ᱚᱱᱟ ᱠᱷᱚᱡ ᱜᱮ ᱦᱟᱸᱜ ᱧᱮᱞᱚᱵᱮᱱ ᱡᱩᱞ ᱨᱟᱠᱟᱵ ᱱᱟ ᱦᱩᱸ᱾
ᱦᱳᱭ ᱦᱳᱭ᱾
ᱛᱟᱯᱚᱨᱮ ᱟᱫᱚ ᱱᱤᱛᱚᱜ ᱦᱟᱸᱜ ᱚᱱᱟ ᱠᱚᱫᱚ, ᱡᱟᱠ ᱟᱵᱚᱨᱮᱱ ᱱᱚᱣᱟ ᱫᱤᱥᱚᱢ ᱪᱟᱪᱞᱟᱣ ᱠᱚ ᱦᱟᱸᱜ ᱩᱱᱠᱩ ᱫᱚᱦᱚ ᱟᱠᱟᱫ ᱠᱚᱜᱮᱭᱟ, ᱦᱟᱸᱜ ᱩᱱᱠᱩ ᱩᱱᱠᱩ ᱵᱤᱨ ᱵᱩᱨᱩ ᱦᱟᱸᱜ
ᱜᱚᱝᱠᱮ ᱧᱮᱞ ᱵᱟᱲᱟ ᱦᱳᱭᱳᱜ ᱠᱟᱱᱟ ᱥᱮ, ᱢᱟᱱᱮ ᱫᱟᱨᱮ ᱱᱟᱹᱲᱤ ᱠᱚ ᱚᱠᱟ ᱞᱮᱠᱟ ᱟᱵᱚ ᱦᱚᱲ ᱦᱚᱸ᱾ ᱵᱩᱱ ᱢᱟᱜ ᱮᱫᱟ, ᱥᱮ ᱠᱟᱹᱢᱤ ᱞᱟᱹᱜᱤᱫ ᱵᱩᱱ ᱢᱟᱜ ᱮᱫᱟ᱾ ᱠᱤᱱᱛᱩ ᱚᱱᱟ ᱚᱱᱩᱯᱟᱛᱮ ᱫᱟᱨᱮ ᱯᱟᱞᱟ ᱠᱚᱫᱚ, ᱵᱟᱝᱵᱩᱱ ᱨᱚᱦᱚᱭᱫᱟ᱾
ᱦᱩᱸ, ᱦᱩᱸ, ᱦᱩᱸ, ᱦᱮᱸ, ᱦᱮᱸ᱾
ᱟᱫᱚ ᱱᱚᱣᱟ ᱦᱚᱸ ᱟᱯᱱᱟᱨ ᱞᱮᱠᱟ ᱛᱮᱜᱮ ᱵᱟᱠᱚ ᱪᱮᱫᱟᱜ ᱡᱮ ᱵᱟᱵᱚᱱ ᱨᱚᱦᱚᱭᱮᱫᱟ᱾ ᱦᱮᱸ ᱥᱮ ᱵᱟᱝ ᱱᱤᱛᱚᱜ ᱢᱟ ᱫᱟᱨᱮ ᱨᱚᱦᱚᱭ ᱥᱤᱡᱤᱱ ᱠᱟᱱ ᱜᱮᱭᱟ ᱥᱮ,
ᱦᱩᱸ ᱦᱩᱸ ᱢᱟᱱᱮ ᱡᱟᱦᱟᱸ ᱛᱤᱱᱟᱹᱜ ᱵᱚᱱ ᱢᱟᱜ ᱫᱟ ᱚᱱᱟ ᱠᱷᱚᱡ ᱨᱚᱦᱚᱭ ᱵᱟᱱᱮ ᱠᱚᱢᱚᱜ ᱠᱟᱱ ᱛᱟᱵᱚᱱᱟ᱾
ᱦᱮᱸ ᱦᱮᱸ ᱢᱟᱱᱮ ᱢᱟᱜ-ᱚᱜ ᱠᱟᱱᱟ ᱵᱮᱥᱤ ᱨᱚᱦᱚᱭᱚᱜ ᱠᱟᱱᱟ ᱠᱚᱢ ᱥᱮ᱾
ᱦᱩᱸ ᱦᱩᱸ ᱦᱩᱸ
ᱟᱪᱪᱷᱟ ᱜᱚᱝᱠᱮ ᱛᱟᱦᱚᱞᱮ ᱵᱤᱨ ᱥᱮ ᱵᱩᱨᱩ ᱥᱩᱨ ᱨᱮᱜ ᱢᱮᱱᱟᱜ ᱟᱠᱟᱫ ᱢᱮᱭᱟ᱾ ᱛᱟᱦᱚᱞᱮ ᱚᱱᱟ ᱤᱭᱟᱹ ᱫᱟᱨᱮ ᱠᱚᱫᱚ ᱢᱮᱱᱟᱜ-ᱟ ᱥᱮ ᱵᱟᱝ ᱱᱮᱛᱟᱨ ᱡᱟᱦᱟᱸ ᱚᱱᱮ ᱵᱤᱨ ᱨᱮ ᱛᱟᱦᱮᱱ ᱫᱚ ᱟᱞᱮ ᱱᱚᱛᱮ ᱢᱟ ᱚᱱᱮ ᱡᱟᱦᱟᱸ ᱚᱱᱮ ᱤᱭᱟᱹ ᱟᱨᱠᱤ ᱢᱟᱛᱠᱚᱢ ᱥᱟᱶᱛᱟ- ᱛᱮ ᱪᱮᱫ ᱫᱟᱨᱮ ᱛᱟᱦᱮᱸᱱᱟ ᱧᱩᱛᱩᱢ ᱵᱟᱹᱞᱤᱧ ᱫᱤᱥᱟᱹᱭᱮᱫᱟ?
ᱡᱟᱦᱟᱸ ᱫᱚ ᱚᱱᱮ ᱪᱤᱫ ᱫᱟᱨᱮ ᱢᱤᱫᱴᱮᱡ ᱫᱤᱥᱟᱹ ᱫᱚ ᱧᱩᱛᱩᱢ ᱵᱟᱝ ᱦᱤᱡᱩᱜ ᱠᱟᱱ ᱛᱟᱹᱞᱤᱧᱟ ᱚᱱᱟ ᱫᱚ ᱟᱨᱟᱜ ᱜᱮ ᱵᱟᱦᱟᱜ-ᱟ ᱟᱨᱠᱤ ᱵᱮᱥ ᱪᱮᱦᱨᱟ᱾ ᱫᱤᱠᱳ ᱫᱤᱠᱳ ᱫᱚᱠᱚ ᱞᱟᱹᱭ ᱯᱮᱞᱟᱥ, ᱯᱚᱞᱟᱥ ᱯᱷᱩᱞ ᱢᱮᱱᱛᱮ ᱠᱚ ᱵᱟᱰᱟᱭᱟ ᱟᱨᱠᱤ ᱞᱟᱹ ᱭ ᱟᱠᱚ᱾
ᱦᱮᱸ ᱦᱮᱸ ᱦᱮᱸ ᱦᱮᱸ
ᱦᱚᱲ ᱛᱮ ᱪᱮᱫ ᱵᱚᱱ ᱞᱟᱹᱭᱟ ᱠᱟᱹᱴᱤᱡ ᱞᱟᱹᱭ ᱤᱧ ᱢᱮ ᱥᱮ᱾
ᱚᱱᱟ ᱫᱚ ᱦᱟᱸᱜ ᱢᱟᱱᱮ ᱛᱟᱯᱚᱨᱮ ᱦᱟᱸᱜ ᱱᱚᱣᱟ ᱞᱤᱧ ᱞᱟᱹᱭᱫᱟ ᱚᱠᱚ ᱚᱠᱚ ᱟᱯᱱᱟᱜ ᱫᱚ ᱵᱟᱝᱟ ᱚᱱᱟ ᱫᱚ ᱦᱟᱸᱜ ᱚᱠᱚᱭ ᱯᱟᱥᱮᱡ ᱵᱚᱱ ᱚᱱᱟ ᱚᱱᱟ ᱚᱱᱟ ᱫᱚ ᱦᱟᱸᱜ ᱚᱠᱚᱭ ᱯᱟᱥᱮᱜ ᱵᱚᱱ ᱢᱮᱛᱟᱣᱟᱜ ᱠᱟᱱᱟ ᱚᱱᱟ ᱦᱚᱸ ᱠᱤᱪᱷᱩ ᱵᱷᱮᱜᱟᱨ ᱜᱚᱫᱚᱜ ᱜᱮᱭᱟ ᱟᱵᱚᱣᱟᱜ ᱥᱟᱱᱛᱟᱲ ᱨᱚᱲ ᱦᱚᱸ ᱟᱞᱮ ᱥᱮᱫ ᱫᱚ ᱦᱟᱸᱜ ᱚᱱᱟ ᱫᱚ ᱦᱟᱸᱜ ᱢᱩᱨᱩᱜ ᱞᱮ ᱢᱮᱛᱟᱜ ᱠᱟᱱᱟ ᱢᱩᱨᱩᱜ ᱚᱱᱟ ᱫᱚ ᱢᱩᱨᱩᱫ ᱞᱮᱠᱟ ᱦᱮᱸ ᱥᱟᱥᱟᱝ, ᱟᱨᱟᱜ ᱜᱮ ᱡᱟᱦᱟᱸ ᱵᱟᱦᱟ ᱜᱚᱫᱚᱜ-ᱟ ᱦᱟᱸᱜ
ᱦᱮᱸ ᱢᱟᱱᱮ ᱵᱟᱦᱟ ᱞᱮᱱᱠᱷᱟᱱ ᱟᱹᱰᱤ ᱮᱴᱟᱜ ᱜᱮ ᱡᱮᱸᱜᱮᱛ ᱡᱮᱸᱜᱮᱛ ᱜᱮ ᱧᱮᱞᱚᱜ-ᱟ ᱥᱮ᱾ ᱦᱳᱭ, ᱢᱟᱱᱮ ᱢᱮᱫ ᱨᱮ ᱟᱹᱰᱤ ᱡᱷᱟᱞᱠᱟᱜ-ᱟ ᱥᱮ
ᱦᱮᱸ ᱦᱮᱸ ᱟᱞᱮ ᱫᱚ ᱦᱮᱸ ᱟᱞᱮ ᱥᱩᱨ ᱟᱞᱮ ᱥᱩᱨ ᱥᱩᱯᱩᱨ ᱠᱚᱨᱮ ᱫᱚ ᱚᱱᱟ ᱢᱮᱱᱟᱜ ᱜᱮᱭᱟ ᱢᱮᱱ- ᱠᱷᱟᱱ ᱟᱞᱮ ᱡᱟᱦᱟᱸ ᱴᱚᱴᱷᱟ ᱨᱮ ᱢᱮᱱᱟᱜ ᱞᱮᱭᱟ ᱦᱟᱸᱜ ᱥᱮ᱾ ᱚᱱᱟ ᱫᱚ ᱦᱟᱸᱜ ᱚᱱᱟ ᱫᱟᱨᱮ ᱫᱚ ᱠᱷᱩᱵ ᱮᱠᱴᱟ ᱫᱚ ᱵᱟᱹᱱᱩᱜ-ᱟ ᱢᱮᱱ- ᱮᱱᱠᱷᱟᱱ ᱥᱟᱨᱡᱚᱢ ᱫᱟᱨᱮ ᱠᱚᱫᱚ ᱦᱟᱸᱜ ᱚᱱᱮ ᱟᱹᱰᱤ ᱟᱹᱰᱤ ᱡᱟᱹᱥᱛᱤ ᱜᱮ ᱢᱮᱱᱟᱜ ᱦᱟᱸᱜ ᱚᱱᱟ ᱠᱚ ᱛᱮᱜᱮ ᱦᱟᱸᱜ ᱵᱤᱨ ᱫᱚ ᱵᱮᱱᱟᱣ ᱠᱟᱱᱟ᱾ ᱥᱟᱨᱡᱚᱢ ᱫᱟᱨᱮ ᱠᱚ ᱛᱮᱜᱮ᱾
ᱦᱩᱸᱻᱦᱩᱸ ᱚᱻ ᱟᱫᱚ ᱡᱮᱢᱚᱱ ᱚᱱᱟ ᱢᱩᱨᱩ ᱵᱟᱦᱟ ᱛᱚᱢ ᱡᱟᱦᱟᱸᱢ ᱞᱟᱹᱭ ᱠᱮᱫᱟ ᱥᱮ ᱢᱟᱱᱮ ᱚᱱᱟ ᱦᱚᱸ ᱢᱟᱱᱮ ᱱᱤᱛᱚᱜ ᱫᱚ ᱟᱛᱳ ᱟᱞᱮ ᱱᱚᱛᱮ ᱢᱟ ᱵᱟᱹᱱᱩᱜ ᱜᱮ ᱵᱟᱹᱱᱩᱜ ᱞᱮᱠᱟ ᱜᱮ ᱞᱟᱹᱭ ᱜᱟᱱᱚᱜ᱾
ᱦᱮᱸ ᱦᱮᱸ
ᱢᱤᱫᱴᱟᱝ ᱜᱟᱱ ᱢᱮᱱᱟᱜ-ᱟ ᱜᱚᱝᱠᱮ ᱟᱞᱮ ᱚᱱᱟ ᱜᱮ ᱫᱚᱢᱮᱞᱮ ᱧᱮᱞ ᱵᱟᱲᱟᱭᱟ ᱦᱮᱸ ᱥᱮ᱾ ᱟᱫᱚ ᱱᱚᱣᱟ ᱠᱚᱫᱚ ᱟᱥᱛᱮ ᱟᱥᱛᱮ ᱫᱟᱨᱮ ᱫᱚ ᱧᱮᱞᱟᱢ ᱟᱨ ᱠᱚᱴᱟ ᱥᱮᱨᱢᱟ ᱯᱚᱨᱮ ᱜᱮ ᱟᱫᱚ ᱵᱟᱝ ᱛᱟᱦᱮᱸᱱᱟ᱾
ᱦᱩᱸ ᱵᱟᱝ ᱛᱟᱦᱮᱸᱱᱟ᱾
ᱟᱫᱚ ᱟᱵᱚ ᱠᱚᱨᱮ ᱡᱟᱦᱟᱸᱭ ᱜᱤᱫᱽᱨᱟᱹ ᱯᱤᱫᱽᱨᱟᱹ ᱠᱚᱠᱚ ᱞᱟᱹᱭᱟ, ᱱᱚᱣᱟ ᱫᱚ ᱪᱮᱫ ᱫᱟᱨᱮ ᱢᱮᱱ ᱛᱮ ᱴᱟᱝ ᱛᱟᱦᱮᱸᱡ ᱠᱟᱱᱟ ᱟᱵᱚ ᱵᱚᱱ ᱞᱟᱹᱭ ᱦᱚᱴᱚ ᱠᱚᱣᱟ ᱠᱤᱱᱛᱩ ᱚᱱᱟ ᱫᱟᱨᱮ ᱫᱚ ᱵᱟ- ᱵᱟ ᱠᱚ ᱧᱮᱞ ᱫᱟᱲᱮᱭᱟᱜ-ᱟ ᱥᱮ ᱵᱟᱠᱚ ᱵᱩᱡᱽ ᱫᱟᱲᱮᱭᱟᱜ-ᱟ ᱚᱠᱟ ᱫᱟᱨᱮ ᱠᱟᱱᱟ᱾
ᱦᱮᱸ ᱦᱮᱸ ᱦᱮᱸ ᱚᱱᱠᱟ ᱦᱩᱭᱩᱜ-ᱟ ᱦᱟᱸᱜ ᱚᱱᱠᱟ ᱢᱤᱫ ᱚᱠᱛᱚ ᱦᱩᱭᱩᱜ-ᱟ ᱦᱟᱸᱜ,
ᱜᱮ ᱦᱩᱭᱩᱜ-ᱟ ᱜᱚᱝᱠᱮ ᱡᱮᱦᱮᱛᱩ ᱟᱵᱚ ᱫᱚ ᱱᱤᱛᱚᱜ ᱫᱚ ᱟᱫᱚ ᱟᱹᱨᱩ ᱯᱷᱮᱨᱟ ᱥᱮᱡ ᱵᱚᱱ ᱦᱤᱡᱩᱜ ᱠᱟᱱᱟ ᱥᱮ᱾
ᱦᱩᱸ ᱦᱩᱸ ᱦᱩᱸ,
ᱟᱨ ᱟᱨ ᱜᱚᱢᱠᱮ ᱢᱟᱛ ᱦᱮᱸ ᱢᱟ ᱞᱟᱹᱭ ᱢᱮ᱾ ᱞᱟᱹᱭ ᱫᱟᱞᱤᱧ ᱡᱟᱦᱟᱸ ᱚᱱᱮ ᱢᱟᱛ- ᱠᱚᱢ ᱟᱨᱠᱤ ᱱᱮᱛᱟᱨ ᱫᱩᱧ ᱧᱮᱞ ᱫᱟ ᱟᱞᱮ ᱱᱚᱛᱮ ᱦᱚᱸ ᱢᱟᱛᱠᱚᱢ ᱦᱚᱸ ᱵᱟᱹᱱᱩᱜ ᱞᱮᱠᱟ ᱜᱮ ᱜᱚᱝᱠᱮ ᱵᱩᱡᱽ ᱫᱟᱵᱤᱱ ᱢᱟᱛᱠᱚᱢ ᱦᱚᱸ ᱱᱚᱛᱮ ᱢᱟᱜ ᱮᱫᱟ ᱠᱚ ᱟᱞᱮ ᱥᱮᱡ ᱧᱮᱞ ᱛᱮ ᱜᱚᱝᱠᱮ ᱟᱞᱮ ᱱᱚᱱᱛᱮ ᱢᱟ ᱫᱤᱠᱩ ᱠᱚ ᱢᱮᱱᱟᱜ ᱠᱚᱛᱟᱞᱮ ᱫᱤᱠᱩ ᱦᱚᱸ ᱧᱮᱞ ᱢᱮ ᱢᱟᱛ ᱠᱚᱢ ᱫᱟᱨᱮ ᱫᱚ ᱠᱚ ᱢᱟᱜ ᱜᱮᱭᱟ ᱦᱮᱸ ᱥᱮ,
ᱦᱮᱸ, ᱦᱮᱸ, ᱱᱚᱛᱮ ᱫᱚ ᱢᱟᱛᱠᱚᱢ ᱢᱟᱱᱮ ᱟᱹᱰᱤ ᱡᱟᱹᱥᱛᱤ ᱜᱮ ᱛᱟᱦᱮᱸᱫ ᱠᱟᱱᱟ᱾ ᱛᱟᱦᱮᱸ ᱫᱚ ᱦᱮᱸ ᱟᱫᱚ ᱢᱮᱱᱠᱷᱟᱱ ᱱᱤᱛᱚᱜ ᱫᱚ ᱦᱳᱭᱛᱳ ᱚᱠᱚᱭᱟᱜ ᱡᱟᱭᱜᱟ ᱠᱚᱨᱮ ᱢᱮᱱᱟᱜᱼᱟ ᱦᱮᱸ ᱚᱸᱰᱮ ᱦᱳᱭᱛᱳ ᱟᱭᱟᱜ ᱠᱷᱮᱛ ᱢᱮᱱᱟᱜᱼᱟ ᱚᱸᱰᱮ ᱚᱥᱩᱵᱤᱫᱷᱟᱜ ᱠᱟᱱ ᱛᱟᱭᱟ᱾ ᱦᱩᱲᱩ ᱵᱟᱝ ᱦᱩᱭᱩᱜ ᱠᱟᱱ ᱛᱟᱭᱟ ᱚᱱᱟ ᱠᱷᱟᱹᱛᱤᱨ ᱦᱳᱭ ᱢᱟᱜ ᱫᱟᱭ ᱦᱮᱸ, ᱛᱟᱯᱚᱨᱮ ᱟᱵᱚᱣᱟᱜ ᱱᱚᱣᱟ ᱦᱚᱸ ᱨᱳᱜᱽ ᱟᱡᱟᱨ ᱥᱮ ᱥᱮᱴᱮᱨᱚᱜ ᱜᱮᱭᱟ ᱦᱚᱲᱢᱚ ᱠᱚᱨᱮ ᱦᱚᱸ ᱥᱮ ᱡᱟᱦᱟᱸᱱᱟᱜ ᱮᱸ ᱫᱩᱠ ᱵᱤᱯᱚᱫ ᱚᱱᱠᱟ ᱥᱮᱴᱮᱨ ᱜᱚᱫᱚᱜ ᱜᱮᱭᱟ, ᱦᱸ ᱚᱱᱟ ᱥᱚ ᱩᱱ ᱚᱠᱛᱚ ᱦᱚᱸ ᱦᱚᱳᱭᱛᱚ ᱴᱟᱠᱟ ᱯᱚᱭᱥᱟᱹ ᱚᱵᱷᱟᱵ ᱜᱚᱫᱚᱜ ᱜᱮᱭᱟᱵᱚᱱ ᱛᱟᱦᱚᱞᱮ ᱩᱱ ᱚᱠᱛ ᱦᱚᱸ ᱡᱟᱦᱟᱸᱭ ᱫᱚ ᱟᱹᱠᱷᱨᱤᱧ ᱜᱚᱫ ᱫᱟᱠᱚ, ᱤᱱᱠᱤᱱ ᱜᱮᱛᱚ ᱚᱱᱟ ᱠᱚᱸᱦᱟᱜ ᱱᱤᱛᱚᱜ ᱫᱚ ᱠᱤᱪᱷᱩ ᱢᱚᱱᱮ ᱦᱟᱜ
ᱡᱟᱦᱟᱸ ᱢᱟᱛᱠᱚᱢ ᱞᱟᱝ ᱞᱟᱹᱭ ᱠᱮᱫᱟ ᱥᱮ ᱢᱟᱛᱠᱚᱢ ᱱᱟᱜ ᱠᱚ ᱞᱟᱹᱭᱟ ᱚᱱᱟ ᱛᱚ ᱵᱟᱦᱟ ᱠᱟᱱᱟ ᱥᱮ,
ᱦᱩᱸ, ᱦᱩᱸ,
ᱟᱫᱚ ᱢᱟᱛᱠᱚᱢ ᱨᱮᱱᱟᱜ ᱵᱟᱦᱟ ᱨᱮᱱᱟᱜ ᱥᱟᱹᱨᱤᱜᱮ ᱯᱤᱴᱷᱟᱹᱭ ᱯᱤᱴᱷᱟᱹ ᱵᱟᱲᱟ ᱟᱠᱟᱫᱟ ᱠᱚ ᱟᱵᱤᱱ ᱵᱤᱱ ᱟᱸᱡᱚᱢ ᱵᱟᱲᱟ ᱟᱠᱟᱫᱟ? ᱟᱹᱞᱤᱧᱟᱜ ᱫᱚᱞᱤᱧ ᱟᱸᱡᱚᱢ ᱫᱚᱞᱤᱧ ᱟᱸᱡᱚᱢ ᱟᱠᱟᱫᱟ ᱢᱮᱱᱠᱷᱟᱱ ᱡᱚᱢ ᱫᱚ ᱵᱟᱹᱞᱤᱧ ᱧᱮᱞ ᱠᱮᱫᱟ ᱧᱮᱞ ᱦᱚᱸ ᱵᱟᱹᱞᱤᱧ ᱧᱮᱞ ᱟᱠᱟᱫᱟ᱾
ᱦᱮᱸ ᱟᱹᱞᱤᱧ ᱦᱚᱸ ᱡᱚᱢ ᱫᱚ ᱵᱟᱹᱞᱤᱧ ᱟᱸᱡᱚᱢ ᱵᱟᱹᱞᱤᱧ ᱡᱚᱢ ᱠᱟᱫᱟ ᱦᱟᱸᱜ ᱚᱱᱟ ᱠᱚᱫᱚ ᱦᱮᱸ ᱛᱟᱨᱯᱚᱨᱮ ᱱᱤᱛᱚᱜ ᱫᱚ ᱚᱱᱟ ᱚᱱᱟ ᱠᱚᱨᱮᱱᱟᱜ ᱦᱟᱸᱜ ᱯᱤᱴᱷᱟᱹ ᱞᱟᱴᱷᱟ ᱠᱚᱫᱚ ᱦᱟᱹᱜ ᱚᱱᱠᱟ ᱵᱟᱝ ᱦᱩᱭᱩᱜ ᱠᱟᱱ ᱜᱮᱭᱟ ᱱᱤᱭᱟᱹ ᱡᱟᱦᱟᱸ ᱛᱳᱣᱟᱜ ᱡᱟᱢᱟᱱᱟ ᱨᱮᱫᱚ ᱦᱟᱸᱜ ᱛᱚ ᱦᱳᱭᱛᱳ ᱟᱸᱡᱚᱢ ᱠᱟᱜ ᱠᱷᱟᱡ ᱵᱤᱱ ᱦᱟᱸᱜ ᱦᱭᱛᱚ ᱠᱟ ᱛᱷᱟ ᱫᱚ ᱥᱟᱹᱨᱤ ᱜᱮᱭᱟ ᱦᱟᱸᱜ᱾ ᱦᱮᱸ, ᱦᱮᱸ, ᱛᱚ ᱯᱟᱹᱦᱤᱞ ᱫᱚ ᱢᱟᱛᱠᱚᱢ ᱠᱚᱦᱚ ᱵᱟᱝ ᱫᱚᱠᱚ ᱡᱚᱢᱮᱫ ᱛᱟᱦᱮᱸᱱ ᱜᱮᱭᱟ᱾
ᱦᱮᱸ ᱦᱩ ᱢᱚᱱᱮ ᱪᱮᱫ ᱵᱟ ᱟᱵᱚ ᱡᱮ ᱛᱚ ᱠᱚ ᱞᱟᱹᱭ ᱟᱠᱟᱫ ᱵᱚᱱᱟ ᱱᱤᱥᱪᱳᱭ ᱯᱤᱴᱷᱟᱹ ᱥᱮ ᱚᱱᱟ ᱫᱚᱠᱚ ᱡᱚᱢ ᱟᱠᱟᱫ ᱜᱮᱭᱟ ᱠᱟᱹᱴᱤᱡ ᱨᱮᱦᱚᱸ᱾ ᱦᱮᱸᱥ ᱵᱟᱝ?
ᱛᱟᱯᱚᱨᱮ ᱟᱵᱚ ᱦᱭᱛᱳ ᱱᱤᱛᱚᱜ ᱟᱵᱚ ᱦᱮᱸ ᱦᱮᱸ ᱛᱟᱯᱚᱨᱮ ᱟᱵᱚ ᱱᱤᱛᱚᱜ ᱦᱭᱛᱚ ᱡᱚᱢ ᱧᱩ ᱛᱮ ᱡᱚᱛᱚ ᱛᱮ ᱯᱩᱨᱩᱱ ᱢᱮᱱᱟᱜ ᱵᱚᱱᱟ ᱦᱟᱜ ᱯᱨᱟᱭ ᱡᱚᱛᱚ ᱦᱚᱲ ᱜᱮ ᱦᱮᱸ, ᱟᱨ ᱯᱟᱹᱦᱤᱞ ᱫᱚ ᱡᱚᱢ ᱧᱩ ᱞᱟᱹᱜᱤᱫ ᱢᱟᱱᱮ ᱟᱹᱰᱤ ᱟᱹᱰᱤ ᱠᱚᱴᱚ ᱠᱟᱛᱮᱡ᱾ ᱟᱱᱟᱴ ᱠᱚ ᱛᱟᱦᱮᱸ ᱠᱟᱱᱟ ᱥᱮ ᱩᱱᱫᱚ ᱡᱚᱢ ᱧᱩ ᱨᱮᱱᱟᱜ ᱚᱱᱠᱟ ᱤᱭᱟᱹ ᱵᱟᱝ ᱛᱟᱦᱮᱸ ᱠᱟᱱᱟ ᱪᱮᱫᱦᱚᱸ ᱛᱟᱦᱞᱮ ᱚᱱᱟ ᱠᱚᱦᱚᱸ ᱦᱚᱭᱛᱚ ᱡᱚᱢ ᱠᱟᱛᱮ ᱦᱚᱲ ᱵᱟᱧᱪᱟᱣ ᱠᱚᱜ ᱛᱟᱦᱮᱸ ᱠᱟᱱᱟ᱾
ᱦᱚᱸ ᱟᱫᱚ ᱜᱚᱝᱠᱮ ᱢᱟᱛᱠᱚᱢ ᱫᱚ ᱵᱟᱦᱟ ᱠᱟᱱᱟ ᱥᱮ?
ᱦᱮᱸ ᱢᱟᱛᱠᱚᱢ ᱦᱟᱸᱜ ᱵᱟᱦᱟ ᱠᱟᱱᱟ᱾
ᱜᱤᱫᱽᱨᱟᱹ ᱢᱟᱛᱠᱚᱢ ᱵᱟᱦᱟ ᱦᱚᱸ ᱵᱟᱠᱚ ᱵᱩᱡᱽ ᱫᱟᱲᱮᱭᱟᱜ ᱵᱟᱦᱟ ᱢᱟᱛᱚᱢ ᱜᱮᱠᱚ ᱞᱟᱹᱭᱟ ᱠᱤᱱᱛᱩ ᱱᱚᱣᱟ ᱪᱮᱫ ᱠᱟᱱᱟ ᱚᱱᱟ ᱫᱚ ᱵᱟᱝ
ᱦᱮᱸ, ᱦᱮᱸ, ᱦᱮᱸ, ᱦᱮᱸ, ᱦᱮᱸ, ᱦᱮᱸ, ᱟᱨ ᱢᱟᱛ ᱦᱮᱸ, ᱦᱮᱸ ᱟᱨ ᱦᱮᱸ ᱟᱨ ᱢᱟᱛᱠᱚᱢ ᱠᱷᱚᱱ ᱜᱮ ᱦᱟᱸᱜ ᱢᱟᱛᱠᱚᱢ ᱠᱷᱚᱱ ᱜᱮ ᱦᱟᱸᱜ ᱠᱩᱸᱭᱰᱤ ᱦᱩᱭᱩᱜ ᱠᱟᱱᱟ ᱦᱮᱸ, ᱟᱫᱚ ᱦᱟᱸᱜ ᱦᱮᱸ ᱟᱫᱚ ᱦᱮᱸ ᱦᱮᱸ ᱟᱫᱚ ᱚᱱᱟ ᱫᱚᱠᱚ ᱢᱮᱱᱟ ᱡᱮ ᱢᱟᱛᱠᱚᱢ ᱫᱟᱨᱮ ᱟᱞᱟᱫᱟ, ᱟᱨ ᱠᱩᱸᱩᱭᱰᱤ ᱫᱟᱨᱮ ᱟᱞᱟᱫᱟ ᱚᱱᱠᱟ ᱦᱚᱸᱠᱚ ᱢᱚᱱᱮ ᱜᱚᱫᱟ᱾ ᱾ ᱟᱨ ᱱᱚᱣᱟ ᱛᱟᱦᱚᱞᱮ ᱟᱯᱮ ᱥᱮᱫ ᱫᱚ ᱜᱚᱝᱠᱮᱱᱟᱜ ᱟᱞᱮ ᱫᱚ ᱦᱟᱸᱜ ᱵᱤᱨᱼᱵᱩᱨᱩ ᱨᱮᱦᱟᱸᱜ ᱩᱱᱠᱩ ᱩᱫ ᱯᱷᱩᱠᱟᱹ ᱫᱚᱟᱸᱜ ᱫᱚᱢᱮ ᱠᱮᱭᱚᱜ ᱦᱚᱸᱜ ᱧᱟᱢᱮᱫ ᱠᱚᱜᱮᱭᱟᱞᱮ ᱱᱤᱛ ᱛᱟᱹᱜ ᱫᱚ ᱦᱟᱸᱜ ᱱᱤᱭᱟᱹ ᱚᱠᱛᱚ ᱫᱚ᱾ ᱛᱟᱦᱚᱞᱮ ᱚᱱᱟ ᱠᱚᱨᱮ ᱫᱚ ᱪᱮᱫ ᱞᱮᱠᱟ?
ᱠᱚᱜᱮᱭᱟ ᱛᱚᱵᱮ ᱵᱟᱝ ᱫᱚ ᱵᱟᱝ ᱦᱚᱞᱟ ᱢᱟᱦᱫᱮᱨ ᱜᱮ ᱯᱟᱴᱠᱟ ᱩᱫ ᱫᱚᱢᱮ ᱠᱚ ᱡᱚᱢ ᱵᱟᱲᱟ ᱦᱩᱭᱱᱟ ᱯᱷᱩᱴᱠᱟᱹ ᱦᱚᱸ ᱧᱟᱢ ᱵᱟᱲᱟ ᱫᱚ ᱦᱳᱭ ᱠᱟᱱᱟ᱾
ᱦᱮᱸ, ᱦᱮᱸ,
ᱦᱮᱸ ᱥᱮ ᱟᱫᱚ ᱱᱚᱣᱟ ᱠᱚᱫᱚ ᱦᱳᱭᱳᱜ ᱦᱟᱱᱟ ᱥᱤᱡᱤᱱ ᱨᱮᱱᱟᱜ ᱡᱤᱱᱤᱥ ᱠᱟᱱᱟ, ᱫᱚᱢᱮ ᱜᱮ ᱥᱤᱵᱤᱞᱟ ᱦᱮᱸᱥᱮ᱾
ᱦᱮᱸ, ᱫᱚᱢᱮᱜᱮ ᱥᱤᱵᱤᱞᱟ ᱦᱩᱸ᱾
ᱥᱚ ᱦᱩᱸ, ᱯᱩᱴᱠᱟᱹ ᱨᱮᱱᱟᱜ ᱞᱮᱴᱚ ᱠᱚᱵᱤᱱ ᱡᱚᱢ ᱵᱟᱲᱟ ᱟᱠᱟᱜ ᱜᱮᱭᱟ ᱥᱮ?
ᱦᱮᱸ ᱞᱮᱴᱚ ᱠᱚ ᱡᱚᱢ ᱦᱚᱸ ᱚᱱᱮ ᱩᱭᱦᱟᱹᱨ ᱦᱤᱡᱩᱜ ᱠᱟᱱ ᱜᱮᱭᱟ ᱱᱤᱛᱚᱜ ᱚᱱᱟ ᱠᱟᱛᱷᱟ ᱵᱤᱱ ᱞᱟᱹᱭᱮᱫ ᱠᱷᱟᱱ, ᱦᱩᱸ, ᱦᱩᱸ, ᱦᱩᱸ,
ᱦᱩᱸᱻ ᱚᱱᱛᱮ ᱛᱟᱦᱞᱮ ᱢᱚᱛᱟᱢ ᱩᱫ ᱠᱚᱫᱚ ᱱᱟᱜᱚᱠᱛᱚ ᱥᱤᱡᱤᱱ ᱟᱭᱨᱤᱭᱟᱜ-ᱟ ᱥᱮ?
ᱟᱨ ᱮᱸᱻ ᱥᱤᱡᱤᱱ ᱡᱟᱦᱟᱸ ᱠᱚᱨᱮ ᱫᱚ ᱦᱟᱸᱜ ᱵᱤᱨ ᱼ ᱵᱩᱨᱩ ᱠᱚᱨᱮ ᱫᱚ ᱴᱩᱠᱴᱟᱠ ᱫᱚ ᱦᱟᱸᱜ ᱚᱱᱠᱟ ᱠᱤᱪᱷᱩ ᱫᱚ ᱮᱢᱚᱱ ᱜᱚᱫᱚᱜ ᱠᱟᱱ ᱜᱮᱭᱟ ᱦᱟᱸᱜ, ᱦᱮᱸ ᱟᱨ ᱛᱟᱯᱚᱨᱮ ᱦᱟᱸᱜ ᱥᱤᱡᱤᱱ ᱥᱮᱴᱮᱨᱚᱜ ᱠᱟᱱᱟ ᱚᱱᱟ ᱦᱚᱸᱦᱟᱸᱜ᱾
ᱦᱳᱭ ᱦᱳᱭ ᱢᱚᱛᱟᱢ ᱳᱫ ᱨᱮᱱᱟᱜ ᱥᱤᱡᱤᱱ ᱦᱚᱸ ᱥᱮᱴᱮᱨᱚᱜ ᱠᱟᱱ ᱜᱮᱭᱟ ᱟᱨᱠᱤ᱾ ᱟᱪᱪᱷᱟ ᱟᱪᱪᱷᱟ᱾ ᱟᱜ ᱟᱫᱚ ᱜᱚᱢᱠᱮ ᱡᱟᱦᱟᱸ ᱯᱟᱴᱠᱟ ᱩᱫ ᱠᱚ ᱞᱟᱹᱭᱮᱫᱟ, ᱚᱱᱟ ᱛᱚ ᱢᱟ ᱦᱩᱭᱩᱜ ᱠᱟᱱᱟ ᱢᱟᱱᱮ ᱫᱟᱜ ᱢᱟᱹᱨᱤ ᱟᱛᱮᱜᱮ ᱫᱚᱢᱮ ᱥᱮᱹᱵᱮᱹᱞᱚᱜ-ᱟ ᱥᱮ᱾
ᱦᱮᱸ ᱦᱮᱸ ᱫᱟᱜ ᱢᱟᱹᱰᱤ ᱛᱮᱜᱮ ᱥᱤᱵᱤᱞᱟ ᱾ ᱦᱮᱸ ᱛᱟᱯᱚᱨᱮ ᱟᱨ ᱱᱤᱛᱚᱜ ᱫᱚ ᱦᱟᱸᱜ ᱵᱤᱨ, ᱦᱮᱸ ᱦᱮᱸ ᱜᱟᱯᱟᱞᱼ ᱢᱟᱨᱟᱣ ᱟᱞᱟᱝᱟᱜ ᱛᱟᱦᱮᱭᱮᱱ ᱜᱮᱭᱟ ᱟᱹᱰᱤ ᱜᱟᱱ ᱦᱩᱸ ᱵᱟᱠᱤ ᱦᱩᱸ ᱟᱫᱚ ᱚᱠᱛᱚ ᱠᱚᱦᱚᱸ ᱯᱚᱞᱼ
ᱯᱚᱲ ᱵᱟᱲᱟᱜ-ᱟ ᱦᱮᱸ ᱥᱮ ᱵᱟᱝ?
ᱦᱮᱸ ᱮᱠᱫᱚᱢ ᱮᱠᱫᱚᱢ᱾ ᱦᱮᱸ ᱛᱚ ᱜᱚᱢᱠᱮ ᱛᱚᱠᱷᱮᱡ ᱦᱮᱸ ᱢᱟ ᱴᱷᱤᱠ ᱜᱮᱭᱟ ᱾ ᱦᱮᱸ ᱡᱚᱦᱟᱨ ᱜᱮ ᱡᱚᱦᱟᱨ ᱜᱮ ᱾